ᱟᱸᱚᱢᱚᱜ ᱠᱟᱱᱟᱮ ᱨᱚᱲ ᱟᱹᱞᱤᱧᱟᱜ
ᱦᱮᱸ ᱦᱮᱸ ᱨᱚᱲ ᱟᱸᱡᱚᱢᱚᱜ ᱠᱟᱱᱟ ᱛ ᱫᱟ ᱞᱟᱹᱭᱫᱟᱹᱧ ᱤᱧᱟᱹᱜ ᱴᱚᱯ ᱴᱯᱤᱠ ᱫᱚ ᱛᱟᱦᱮᱸ ᱠᱟᱱᱟ ᱡᱮ ᱱᱚᱜ ᱚᱭ ᱡᱮ ᱟᱵᱚ ᱥᱟᱱᱛᱟᱲ ᱥᱚᱢᱟᱡᱽ ᱨᱮ ᱥᱟᱱᱛᱟᱲ ᱥᱚᱢᱟᱡᱽ ᱨᱮ ᱟᱵᱚ ᱱᱟᱜ ᱟᱨ ᱡᱟᱦᱟᱸ ᱠᱟᱞᱪᱟᱨ ᱨᱮ ᱢᱮᱱᱟᱜᱼᱟ ᱛᱩᱢᱫᱟᱜ ᱴᱟᱢᱟᱠ ᱟᱛᱮ ᱮᱱᱮᱡ ᱥᱮᱨᱮᱧ ᱛᱚ ᱟᱢ ᱱᱮᱛᱟᱨ ᱡᱮ ᱧᱮᱞᱚᱜ ᱠᱟᱱᱟ ᱡᱮ ᱱᱚᱜᱼᱚᱭ ᱛᱩᱢᱫᱟᱜ ᱴᱟᱢᱟᱠ ᱡᱟᱭᱜᱟ ᱨᱮ ᱱᱚᱜᱼᱚᱭ ᱱᱚᱝᱠᱟ ᱢᱟᱭᱤᱠ ᱠᱚ ᱰᱤᱡᱮ ᱠᱚᱠᱚ ᱟᱹᱜᱩᱭ ᱫᱟᱠᱚ ᱥᱮ ᱮᱱᱮᱡ ᱥᱮᱨᱮᱧ ᱫᱟᱠᱚ ᱛᱚ ᱚᱱᱟ ᱵᱤᱥᱚᱭ ᱛᱮ ᱟᱢ ᱪᱮᱫ ᱮᱢ ᱞᱟᱹᱭ ᱫᱟᱲᱮᱭᱟᱜᱼᱟ
ᱦᱮᱸ
ᱞᱟᱹᱭ ᱞᱮᱠᱷᱟᱱᱮᱢ ᱵᱮᱥ ᱠᱚᱜᱼᱟ
ᱤᱧ ᱢᱚᱱᱮᱭᱟ ᱱᱤᱭᱟᱹ ᱡᱤᱱᱤᱥ ᱠᱚ ᱫᱚ ᱠᱤᱱᱛᱩ ᱟᱹᱰᱤ ᱜᱮ ᱵᱟᱹᱲᱤᱡ ᱦᱩᱭᱩᱜ ᱠᱟᱱᱟ ᱠᱟᱨᱚᱱ ᱱᱮᱛᱟᱨ ᱟᱹᱰᱤ ᱡᱟᱭᱜᱟ ᱨᱮ ᱧᱮᱞᱚᱜ ᱠᱟᱱᱟ ᱵᱟᱯᱞᱟ ᱚᱲᱟᱜ ᱠᱚᱨᱮ ᱛᱚ ᱴᱟᱢᱟᱠ ᱛᱩᱢᱫᱟᱜ ᱵᱟᱫ ᱫᱤᱭᱮ ᱰᱤᱡᱮ ᱢᱟᱭᱤᱠ ᱛᱮ ᱚᱱᱟ ᱠᱚᱨᱮ ᱠᱚ ᱵᱮᱥᱤ ᱠᱚ ᱮᱱᱮᱡ ᱠᱟᱱᱟ ᱟ ᱪᱮᱫᱟᱜ ᱥᱮ ᱡᱮᱦᱮᱛᱩ ᱟᱵᱚᱣᱟᱜ ᱢᱤᱫᱴᱟᱝ ᱥᱚᱢᱟᱡᱽ ᱨᱮᱱᱟᱜ ᱞᱟᱭᱼᱞᱟᱠᱪᱟᱨ ᱨᱮᱱᱟᱜ ᱢᱤᱫᱴᱟᱝ ᱴᱤᱥᱼ ᱮᱱᱮᱡ ᱥᱮᱨᱮᱧ ᱠᱚ ᱢᱮᱱᱟᱜᱼᱟ ᱛᱚ ᱡᱚᱠᱷᱚᱱ ᱵᱟᱯᱞᱟ ᱛᱟᱨᱯᱚᱨᱮ ᱵᱟᱦᱟ ᱢᱟᱜ ᱢᱚᱬᱮ ᱥᱚᱨᱦᱟᱭ ᱱᱤᱭᱟᱹ ᱠᱚᱨᱮ ᱫᱚ ᱴᱟᱢᱟᱠ ᱛᱩᱢᱫᱟᱜ ᱵᱮᱵᱚᱦᱟᱨ ᱜᱮ ᱱᱟᱯᱟᱭᱚᱜᱼᱟ ᱪᱮᱫᱟᱜ ᱥᱮ ᱱᱮᱛᱟᱨ ᱡᱩᱚᱫᱤ ᱚᱱᱠᱟ ᱢᱟᱭᱤᱠ ᱴᱟᱤᱠ ᱵᱤᱡᱮ ᱵᱚᱱ ᱵᱮᱵᱚᱦᱟᱨ-ᱟ ᱛᱟᱦᱚᱞᱮ ᱡᱟᱦᱟᱸᱭ ᱠᱟᱹᱴᱤᱡ ᱠᱟᱹᱴᱤᱡ ᱢᱟᱹᱭ ᱵᱟᱹᱵᱩ ᱠᱚ ᱢᱮᱱᱟᱜ ᱠᱚᱣᱟ ᱩᱱᱠᱩ ᱠᱤᱱᱛᱩ ᱧᱮᱞ ᱠᱟᱛᱮ ᱠᱚ ᱥᱮᱬᱟᱭᱟ ᱛᱟᱦᱚᱞᱮ ᱩᱱᱠᱩ ᱱᱩᱠᱩ ᱠᱤᱱᱛᱩ ᱧᱮᱞᱫᱟᱠᱚ ᱱᱩᱠᱩ ᱢᱟᱭᱤᱠ ᱴᱟᱭᱤᱠ ᱜᱮ ᱵᱤᱥᱤ ᱠᱚ ᱵᱮᱵᱚᱦᱟᱨ ᱮᱫᱟ ᱛᱩᱢᱫᱟᱜ ᱴᱟᱢᱟᱠ ᱫᱚ ᱵᱟᱝ ᱠᱚ ᱵᱮᱵᱚᱦᱟᱨ ᱮᱫᱟ ᱛᱟᱞᱦᱮ ᱩᱱᱠᱩ ᱡᱚᱠᱷᱚᱱ ᱱᱤᱭᱟᱹ ᱠᱚ ᱧᱮᱞᱟ ᱛᱟᱞᱦᱮ ᱱᱤᱭᱟᱹ ᱠᱚ ᱚᱦᱚ ᱠᱚ ᱥᱮᱬᱟ ᱫᱟᱲᱮᱜ ᱜᱮᱭᱟ ᱢᱟᱱᱮ ᱨᱩ ᱦᱚᱸ ᱚᱦᱚ ᱠᱚ ᱥᱮᱬᱟ ᱠᱮᱭᱟ ᱥᱮᱨᱮᱧ ᱠᱚᱦᱚᱸ ᱵᱟᱝᱠᱚ ᱥᱮᱬᱟ ᱫᱟᱲᱮᱭᱟᱜᱼᱟ ᱡᱮ ᱮᱤᱨ ᱯᱚᱨᱤ ᱵᱚᱨᱛᱤ ᱪᱤᱠᱟ ᱫᱤᱭᱮ ᱟᱥᱛᱮ ᱟᱥᱛᱮ ᱱᱤᱭᱟᱹ ᱟᱵᱚ ᱥᱚᱢᱟᱡ ᱠᱷᱚᱱ ᱱᱤᱭᱟᱹ ᱡᱷᱚᱛᱚ ᱟᱫ ᱪᱟᱵᱟᱜᱼᱟ ᱫᱤᱭᱮ ᱟᱫ ᱟᱫ ᱪᱟᱵᱟᱜ ᱯᱚᱨᱚᱵᱚᱨᱛᱤ ᱠᱟᱞ ᱫᱚ ᱵᱟᱝ ᱧᱮᱞ ᱧᱟᱢᱚᱜᱼᱟ ᱢᱟᱱᱮ ᱟᱹᱰᱤ ᱡᱟᱭᱜᱟ ᱨᱮ ᱜᱮ ᱧᱮᱞᱚᱜ ᱠᱟᱱᱟ ᱟᱹᱰᱤ ᱜᱤᱫᱽᱨᱟᱹ ᱜᱮ ᱨᱩᱟᱹ ᱠᱚᱦᱚᱸ ᱵᱟᱝ ᱠᱚ ᱵᱟᱲᱟᱭᱟ ᱥᱮᱨᱮᱧ ᱠᱚᱦᱸ ᱥᱮᱨᱚᱠᱚᱢ ᱵᱟᱝ ᱠᱚ ᱵᱟᱲᱟᱭᱟ ᱛᱚ ᱤᱧ ᱢᱚᱱᱮᱭᱟ ᱱᱤᱭᱟᱹ ᱟᱵᱚᱣᱟᱜ ᱴᱨᱟᱰᱤᱥᱚᱱᱟᱞ ᱡᱟᱦᱟᱸ ᱠᱟᱞᱪᱟᱨ ᱮᱱᱮᱡ ᱥᱮᱨᱮᱧ ᱚᱱᱟ ᱫᱚᱦᱚ ᱫᱚ ᱮᱠᱟᱞ ᱜᱮ ᱞᱟᱹᱠᱛᱤ ᱠᱟᱱᱟ ᱱᱤᱭᱟᱹ ᱢᱤᱫ ᱴᱟᱝ ᱟᱵᱚ ᱡᱟᱹᱛᱤ ᱨᱮᱱᱟᱜ ᱢᱤᱫᱴᱟᱝ ᱩᱯᱨᱩᱢ ᱠᱟᱱᱟ ᱛᱚ ᱡᱟᱛᱤᱭᱟᱜ ᱱᱤᱡᱮᱨᱥᱚ ᱢᱤᱫᱴᱟᱝ ᱴᱨᱟᱰᱤᱥᱚᱱᱟᱞ ᱠᱟᱞᱪᱟᱨ ᱛᱟᱦᱮᱸ ᱢᱮᱱᱟᱜ ᱛᱟᱠᱚᱣᱟ ᱮᱵᱚᱝ ᱩᱱᱠᱩ ᱵᱚᱡᱟᱭ ᱫᱚᱦᱚᱣᱟ ᱠᱟᱫᱟ ᱟᱨ ᱤᱧ ᱢᱚᱱᱮᱭᱟ ᱱᱤᱭᱟᱹ ᱦᱚᱸ ᱵᱚᱡᱟᱭ ᱫᱚᱦᱚ ᱞᱟᱹᱠᱛᱤ ᱠᱟᱱᱟ
ᱦᱮᱸ ᱫᱟ ᱛᱚ ᱟᱞᱮᱥᱮᱫ ᱦᱚᱸ ᱤᱧᱤᱧ ᱧᱮᱞ ᱟᱠᱟᱫᱟ ᱡᱮ ᱱᱚᱜᱼᱚᱭ ᱡᱮ ᱴᱟᱜ ᱡᱟᱦᱟᱱᱟᱜ ᱨᱮᱜᱮ ᱵᱟᱯᱞᱟ ᱚᱲᱟᱜ ᱛᱟᱢ ᱡᱟᱦᱟᱱᱟᱜ ᱜᱮᱛᱟᱢ ᱛᱚ ᱵᱟᱯᱞᱟ ᱥᱩᱢᱩᱝ ᱴᱩᱠᱩ ᱴᱟᱢᱟᱠ ᱛᱩᱢᱫᱟᱜ ᱠᱚ ᱨᱩ ᱠᱮᱫᱟ ᱠᱚ ᱟᱨ ᱡᱮ ᱴᱩᱠᱩ ᱵᱟᱯᱞᱟ ᱞᱟᱹᱜᱤᱫ ᱡᱮ ᱴᱩᱠᱩ ᱠᱟᱹᱢᱤ ᱠᱚ ᱦᱩᱭᱱᱟ ᱚᱱᱟ ᱵᱟᱠᱷᱨᱟ ᱛᱮᱜᱮ ᱠᱚ ᱴᱟᱢᱟᱠ ᱛᱩᱢᱫᱟᱜ ᱠᱚ ᱨᱩ ᱠᱮᱫᱟ ᱠᱚ ᱮᱨᱯᱚᱨᱮ ᱢᱟᱱᱮ ᱡᱮ ᱡᱟ ᱚᱠᱟ ᱠᱚ ᱮᱱᱮᱡ ᱫᱚ ᱫᱚᱝ ᱠᱚ ᱮᱱᱮᱡᱟ ᱥᱮ ᱡᱟᱦᱟᱱᱟᱜ ᱜᱮ ᱱᱮᱛᱟᱨ ᱫᱚ ᱟᱫᱚ ᱢᱟᱭᱤᱠ ᱫᱚ ᱡᱷᱚᱛᱚ ᱡᱚᱛᱚ ᱯᱚᱨᱳᱜᱨᱟᱢ ᱟᱹᱜᱩᱭ ᱛᱠᱚ ᱟᱹᱜᱩᱭ ᱜᱮᱭᱟ ᱠᱚ ᱟᱨ ᱚᱱᱟ ᱜᱮᱠᱚ ᱞᱟᱹᱭᱟ ᱴᱟᱢᱟᱠ ᱛᱩᱢ ᱫᱟᱜ ᱫᱚ ᱵᱟᱵᱚᱱ ᱤᱭᱟᱹ ᱨᱩᱭᱟ ᱱᱤᱛᱚᱜ ᱫᱚ ᱢᱟᱭᱤᱠ ᱛᱮᱵᱚᱱ ᱮᱱᱮᱡᱟ ᱛᱚ ᱚᱱᱮ ᱚᱱᱠᱟ ᱟᱵᱚ ᱱᱤᱡᱮ ᱱᱤᱡᱮ ᱛᱮᱜᱮ ᱟᱵᱚᱣᱟᱜ ᱱᱚᱜᱚᱭ ᱥᱚᱢᱟᱡ ᱠᱚᱫᱚ ᱵᱚᱱ ᱱᱚᱝᱠᱟ ᱪᱟᱵᱟᱭᱮᱜᱼᱟ ᱠᱷᱚᱱ ᱟᱫᱚ ᱱᱚᱣᱟ ᱫᱚ ᱠᱤᱱᱛᱩ ᱩᱪᱤᱛ ᱫᱚ ᱵᱟᱝ ᱠᱟᱱᱟ ᱤᱧᱟᱜ ᱢᱚᱱᱮ ᱛᱮᱦᱚᱸ ᱟᱨ ᱡᱟᱦᱟᱱᱟᱜ ᱦᱮᱸ ᱦᱮᱸ ᱟᱨ ᱡᱟᱦᱟᱱᱟᱜ ᱠᱚᱨᱮ ᱦᱚᱸ ᱟᱨ ᱱᱚᱜᱼᱚᱭ ᱵᱟᱦᱟ ᱠᱚ ᱢᱟᱜ ᱢᱚᱬᱮ ᱠᱚ ᱠᱚ ᱦᱩᱭᱩᱜᱼᱟ ᱱᱚᱣᱟ ᱠᱚᱨᱮ ᱦᱚᱸ ᱴᱷᱤᱠ ᱫᱚ ᱴᱷᱤᱠ ᱜᱮ ᱟᱫᱚ ᱴᱟᱢᱟᱠ ᱛᱩᱢᱫᱟᱜ ᱨᱮᱠᱚ ᱮᱱᱮᱡ ᱨᱮᱦᱚᱸ ᱛᱟᱨᱯᱚᱨᱮ ᱡᱮᱦᱤᱞᱳᱜ ᱡᱮ ᱵᱟᱥᱠᱮ ᱡᱟᱸᱦᱟ ᱠᱚ ᱞᱟᱹᱭᱟ ᱚᱱᱟ ᱫᱤᱱ ᱫᱚ ᱠᱤᱱᱛᱩ ᱢᱟᱭᱤᱠ ᱛᱮᱫᱚ ᱠᱚ ᱮᱱᱮᱡᱮᱫ ᱜᱮᱭᱟ ᱵᱟᱝ ᱫᱚ ᱵᱟᱝ ᱛᱚ ᱱᱚᱜ-ᱚᱭ ᱱᱚᱝᱠᱟ ᱠᱚ ᱦᱩᱭᱩᱜ ᱠᱟᱱᱟ ᱵᱤᱥᱚᱭ ᱨᱮᱫᱚ ᱛᱟᱦᱚᱞᱮ ᱫᱚ ᱟᱯᱮᱥᱮᱫ ᱫᱚ ᱛᱟᱦᱮᱞᱮ ᱵᱟᱦᱟ ᱢᱟᱜ ᱢᱚᱬᱮ ᱠᱚᱨᱮ ᱫᱚ ᱢᱟᱭᱤᱠ ᱠᱚᱠᱚ ᱟᱹᱜᱩᱭ ᱜᱮᱭᱟ ᱥᱮ ᱵᱟᱝ
ᱵᱟᱝ ᱵᱟᱦᱟ ᱢᱟᱜ ᱢᱚᱬᱮ ᱟᱞᱮ ᱫᱚ ᱢᱟᱹᱭᱤᱠ ᱫᱚ ᱵᱟᱞᱮ ᱟᱹᱜᱩ ᱵᱟᱲᱟ ᱟᱠᱟᱫᱟ ᱵᱟᱯᱞᱟ ᱠᱚᱨᱮ ᱦᱚᱸ ᱢᱟᱱᱮ ᱴᱟᱢᱟᱠ ᱛᱩᱢᱫᱟᱜ ᱜᱮ ᱵᱮᱥᱤ ᱵᱮᱵᱚᱦᱟᱨ ᱦᱩᱭᱩᱜ ᱜᱮᱭᱟ ᱛᱚᱵᱮ ᱠᱤᱪᱷᱩ ᱡᱟᱭᱜᱟ ᱨᱮ ᱮᱠᱷᱚᱱᱳ ᱧᱮᱞᱚᱜ ᱠᱟᱱᱟ ᱡᱮ ᱦᱩᱞ ᱢᱟᱦᱟ ᱵᱚᱱ ᱢᱟᱱᱟᱣ ᱛᱚ ᱚᱱᱟ ᱫᱤᱱ ᱨᱮᱦᱚᱸ ᱧᱤᱫᱟᱹ ᱵᱮᱲᱟ ᱴᱟᱢᱟᱠ ᱢᱟᱱᱮ ᱢᱟᱱᱮ ᱢᱟᱭᱤᱠ ᱠᱚ ᱵᱮᱥᱤ ᱠᱚ ᱵᱮᱵᱚᱦᱟᱨ ᱮᱫᱟ ᱦᱩᱞ ᱢᱟᱦᱟ ᱨᱮᱦᱚᱸ
ᱦᱮᱸ ᱦᱮᱸ ᱦᱮᱸ
ᱛᱚ ᱚᱱᱟ ᱫᱚ ᱴᱷᱤᱠ ᱫᱚ ᱵᱟᱝ ᱦᱩᱭᱩᱜ ᱠᱟᱱᱟ ᱡᱚᱛᱚ ᱚᱱᱟ ᱫᱚ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ
ᱦᱮᱸ ᱦᱮᱸ
ᱛᱚ ᱡᱟᱦᱟᱸ ᱡᱟᱭᱜᱟ ᱠᱚᱨᱮ ᱦᱩᱭᱩᱜ ᱠᱟᱱᱟ ᱛᱚ ᱚᱱᱟ ᱠᱚᱨᱮᱱ ᱟᱹᱛᱩ ᱡᱟᱦᱟᱸᱭ ᱢᱟᱺᱡᱷᱤ ᱦᱚᱲ ᱠᱚ ᱢᱮᱱᱟᱜ ᱠᱚᱣᱟ ᱜᱩᱱᱤ ᱜᱩᱨᱤᱵ ᱠᱚ ᱢᱮᱱᱟᱜ ᱠᱚᱣᱟ ᱩᱱᱠᱩ ᱠᱟᱹᱴᱤᱡ ᱱᱤᱭᱟᱹ ᱵᱮᱯᱟᱨ ᱨᱮ ᱧᱮᱞ ᱫᱚᱨᱠᱟᱨ ᱠᱟᱱᱟ ᱢᱟᱱᱮ ᱩᱱᱠᱩ ᱡᱩᱫᱤ ᱵᱟᱝ ᱵᱟᱝ ᱠᱚ ᱥᱩᱨᱩᱜᱼᱟ ᱛᱟᱦᱚᱞᱮ ᱡᱟᱦᱟᱸᱭ ᱠᱚ ᱤᱭᱚᱝ ᱡᱮᱱᱟᱨᱮᱥᱚᱱ ᱢᱮᱱᱟᱜ ᱠᱚᱣᱟ ᱡᱟᱦᱟᱸᱭ ᱠᱚ ᱦᱟᱨᱟᱜ ᱠᱟᱱᱟ ᱛᱟᱦᱞᱮ ᱩᱱᱠᱩ ᱫᱚ ᱪᱮᱫᱦᱚ ᱚᱦᱚ ᱠᱚ ᱥᱮᱬᱟ ᱠᱮᱭᱟ ᱢᱟᱱᱮ ᱠᱳᱚᱱᱳ ᱠᱚᱨᱟᱣ ᱞᱟᱹᱜᱤᱫ ᱢᱤᱫᱴᱟᱝ ᱜᱟᱭᱤᱰ ᱫᱚ ᱫᱚᱨᱠᱟᱨ ᱠᱟᱱᱟ ᱡᱟᱦᱟᱸᱭ ᱞᱟᱦᱟ ᱥᱮ ᱨᱮ ᱰᱟᱦᱟᱨᱮ ᱩᱫᱩᱜ ᱟᱢᱟ ᱚᱱᱠᱟᱱ ᱦᱚᱲ ᱫᱚᱨᱠᱟᱨ ᱠᱟᱱᱟ ᱵᱟᱠᱷᱟᱱ ᱫᱚ ᱟᱢ ᱚᱦᱚᱢ ᱞᱟᱦᱟ ᱠᱚᱜᱼᱟ
ᱦᱮᱸ ᱫᱟ ᱛᱚ ᱩᱱᱫᱤᱱ ᱦᱚᱸ ᱟᱞᱮ ᱦᱚᱸ ᱧᱮᱞ ᱵᱟᱲᱟ ᱦᱩᱭ ᱟᱠᱟᱱᱟ ᱡᱮ ᱟᱵᱚ ᱡᱩᱫᱤ ᱡᱟᱦᱟᱸᱭ ᱟᱵᱚᱨᱮᱱ ᱢᱟᱱᱮ ᱢᱟᱨᱮ ᱦᱟᱯᱲᱟᱢ ᱠᱚᱦᱚᱸ ᱢᱮᱱᱟᱜ ᱠᱚᱣᱟ ᱩᱱᱫᱤᱱ ᱠᱷᱚᱱᱟᱜ ᱡᱮ ᱡᱟᱦᱟᱸ ᱠᱟᱹᱢᱤ ᱠᱚ ᱠᱚᱨᱟᱣ ᱟᱹᱜᱩ ᱟᱠᱟᱫᱟ᱾ ᱚᱱᱟᱜᱮ ᱠᱚᱨᱟᱣ ᱩᱪᱤᱛ ᱟᱨ ᱱᱚᱜ ᱚᱚᱭ ᱡᱮ ᱟᱵᱚ ᱡᱮᱱᱟᱨᱮᱥᱚᱱ ᱨᱮ ᱦᱮᱡ ᱠᱟᱛᱮ ᱡᱮ ᱱᱚᱣᱟ ᱥᱚᱢᱚᱭ ᱨᱮ ᱪᱮᱫ ᱞᱮᱠᱟ ᱦᱩᱭᱩᱜ ᱠᱟᱱᱟ ᱢᱟᱱᱮ ᱨᱩ ᱦᱚᱲ ᱠᱚᱦᱚᱸ ᱵᱟᱠᱚ ᱞᱟᱦᱟᱜ ᱠᱟᱱᱟ ᱠᱟᱱᱟ ᱡᱮ ᱵᱟᱝ ᱟᱞᱮ ᱫᱚ ᱵᱟᱞᱮ ᱨᱩ ᱫᱟᱲᱮᱭᱟᱜ-ᱟ ᱥᱮ ᱪᱮᱫ ᱞᱮᱠᱟ ᱥᱮ ᱡᱟᱦᱟᱱᱟᱜ ᱜᱮ᱾ ᱛᱚ ᱥᱮ ᱟᱵᱚᱨᱮᱱ ᱫᱟᱫᱟ ᱛᱟᱠᱚ ᱦᱳ ᱟᱨ ᱠᱟᱠᱩ ᱛᱟᱠᱚ ᱦᱳ ᱟᱨ ᱵᱟᱵᱟ ᱛᱟᱠᱚ ᱦᱳ ᱡᱟᱦᱟᱸᱭ ᱜᱮ ᱟᱫᱚ ᱵᱟᱝᱜᱮ ᱨᱩ ᱵᱟᱝ ᱥᱟᱹᱱᱟᱧ ᱠᱟᱱᱟ ᱥᱮ ᱡᱟᱦᱟᱱᱟᱜ ᱜᱮ ᱟᱫᱚ ᱱᱚᱜᱼᱚᱭ ᱡᱮ ᱢᱤᱫᱴᱟᱝ ᱨᱟᱹᱥᱠᱟᱹ ᱚᱱᱟ ᱡᱮ ᱢᱤᱫᱴᱟᱝ ᱨᱟᱹᱥᱠᱟᱹ ᱵᱩᱡᱷᱟᱹᱜ-ᱟ ᱛᱚ ᱚᱱᱟ ᱨᱮᱱᱟᱜ ᱢᱤᱫᱴᱮᱱ ᱵᱷᱤᱞ ᱜᱮ ᱟᱞᱟᱫᱟ ᱵᱩᱡᱷᱟᱹᱜᱼᱟ ᱥᱮ ᱱᱤᱛᱳᱜ ᱟᱵᱚᱣᱟᱜ ᱴᱮᱨᱮᱰᱤᱥᱱᱟᱞ ᱡᱤᱱᱤᱥᱴᱟᱜ ᱜᱮ ᱚᱱᱟᱜᱮ ᱮᱱ ᱛᱟᱵᱚᱱᱟ
ᱦᱮᱸ ᱢᱟᱱᱮ ᱚᱱᱟ ᱛᱩᱢᱫᱟᱜ ᱴᱟᱢᱟᱠᱛᱮᱜ ᱡᱟᱦᱟᱸ ᱨᱟᱹᱥᱠᱟᱹᱜ ᱟᱢᱟᱜ ᱚᱱᱟ ᱰᱤᱡᱮ ᱢᱟᱭᱤᱠ ᱛᱮᱫᱚ ᱚᱱᱟ ᱫᱚ ᱵᱟᱢ ᱧᱟᱢᱟ-ᱟ ᱟᱢ ᱦᱚᱭᱛᱚ ᱥᱟᱨᱟ ᱫᱤᱱᱮᱢ ᱫᱚᱱ ᱫᱟᱲᱮᱭᱟᱜᱼᱟ ᱠᱤᱱᱛᱩ ᱟᱢ ᱚᱱᱟ ᱚᱨᱤᱡᱤᱱᱟᱞ ᱨᱟᱹᱥᱠᱟᱹ ᱫᱚ ᱵᱟᱢ ᱧᱟᱢᱟ
ᱦᱮᱸ ᱫᱟ ᱚᱱᱮ ᱚᱝᱠᱟ ᱢᱮᱱᱟᱜ ᱜᱮᱭᱟ ᱥᱮ ᱤᱧ ᱦᱚᱸ ᱱᱚᱝᱠᱟ ᱢᱟᱱᱮ ᱢᱚᱱᱮ ᱜᱤᱭᱟᱹᱧ ᱠᱟᱨᱚᱱ ᱤᱧ ᱦᱚᱸ ᱡᱟᱦᱟᱸ ᱨᱮ ᱡᱩᱫᱤ ᱡᱩ ᱱᱚᱣᱟ ᱥᱩᱨᱥᱩᱯᱩᱨ ᱠᱚᱨᱮ ᱴᱟᱢᱟᱠ ᱴᱩᱢᱫᱟᱜ ᱦᱚᱸ ᱡᱩᱫᱤ ᱥᱟᱰᱮ ᱦᱤᱡᱩᱜ-ᱟ ᱟᱨ ᱚᱱᱟ ᱦᱚᱸ ᱡᱩᱫᱤ ᱟᱢᱟᱜ ᱢᱟᱱᱮ ᱟᱹᱛᱩ ᱨᱮ ᱡᱩᱫᱤ ᱴᱟᱢᱟᱠ ᱛᱩᱫᱟᱜ ᱥᱟᱰᱮ ᱦᱤᱡᱩᱜ-ᱟ, ᱢᱤᱫᱴᱟᱝ ᱟᱞᱟᱫᱟ ᱜᱮ ᱯᱷᱤᱞ ᱦᱤᱡᱩᱜ-ᱟ, ᱵᱟᱝ ᱪᱟᱞᱟᱣ ᱦᱩᱭ ᱞᱮᱱ ᱜᱮᱭᱟ ᱚᱸᱰᱮ ᱟᱠᱷᱲᱟ ᱦᱩᱭᱩᱜ ᱠᱟᱱᱟ ᱥᱮ ᱮᱱᱮᱡ ᱦᱩᱭᱩᱜ-ᱟ ᱱᱚᱝᱠᱟ ᱢᱤᱫᱴᱟᱝ ᱱᱤᱡᱮ ᱦᱚᱸ ᱤᱧ ᱦᱚᱸᱚᱸ ᱚᱱᱠᱟᱧ ᱵᱩᱡᱷᱟᱹᱣᱟ ᱟᱨ ᱴᱟᱢᱟᱠ ᱛᱩᱱᱫᱟ. ᱥᱟᱰᱮ ᱟᱸᱡᱚᱢ ᱞᱮᱠᱷᱟᱱ ᱫᱚ ᱮᱱᱮᱡ ᱦᱚᱸ ᱥ ᱥᱮᱬ ᱜᱮᱭᱟ ᱦᱮᱸᱥᱮ ᱢᱤᱫᱴ ᱨᱟᱹᱥᱠᱟᱹ ᱵᱩᱡᱷᱟᱹᱜ ᱟ ᱥᱮ ᱟᱫᱚ ᱚᱠᱟᱞᱮᱠᱟ ᱱᱮᱛᱚᱼᱜ ᱱᱮᱛᱟᱨ ᱫᱚ ᱦᱮᱸ ᱫᱟ ᱟᱞᱮ ᱥᱮᱫ ᱫᱚ ᱢᱟᱱᱮ ᱪᱮᱫ ᱞᱮᱠᱟ ᱟᱫᱚ ᱛᱚᱠᱷᱚᱱ ᱢᱟᱜ ᱢᱚᱬᱮ ᱠᱚᱦᱚᱸ ᱦᱩᱭᱩᱜᱼᱟ ᱫᱤᱥᱚᱢ ᱢᱟᱜ ᱢᱚᱬᱮ ᱠᱚ ᱡᱚᱠᱷᱚᱱ ᱦᱩᱭᱩᱜ ᱜᱮᱭᱟ ᱵᱟᱡᱟᱨ ᱠᱚᱨᱮ ᱛᱚᱠᱷᱚᱱ ᱦᱚᱸ ᱢᱟᱱᱮ ᱩᱱᱠᱩ ᱠᱚᱲᱟ ᱦᱚᱯᱚᱱ ᱦᱚᱸᱠᱚ ᱞᱟᱹᱭᱟ ᱡᱮ ᱵᱟᱝ ᱟᱞᱮ ᱫᱚ ᱵᱟᱞᱮ ᱨᱩᱭᱟ ᱢᱟᱱᱮ ᱠᱚᱢ ᱵᱚᱭᱚᱥᱤ ᱠᱚᱲᱟ ᱜᱤᱫᱽᱨᱟᱹ ᱡᱟᱦᱟᱸᱭ ᱢᱮᱱᱟᱜ ᱠᱚᱣᱟ ᱡᱟ ᱚᱱᱠᱟ ᱠᱚ ᱞᱟᱹᱭᱟ ᱡᱮ ᱵᱟᱝ ᱟᱞᱮ ᱫᱚ ᱵᱟᱞᱮ ᱨᱩᱭᱟ ᱟᱞᱮ ᱫᱚ ᱮᱢᱮᱡᱟᱞᱮ ᱛᱚ ᱟᱞᱮ ᱡᱟ ᱡᱟᱦᱟᱸ ᱟᱞᱮ ᱥᱮᱫ ᱨᱮ ᱢᱤᱫᱴᱟᱝ ᱫᱤᱥᱚᱢ ᱢᱟᱜ ᱢᱚᱬᱮ ᱦᱩᱭᱩᱜᱼᱟ ᱛᱚ ᱚᱱᱠᱟᱱ ᱡᱟᱭᱜᱟᱨᱮ ᱟᱞᱮ ᱫᱚ ᱠᱱᱤᱛᱩ ᱱᱤᱭᱚᱢ ᱢᱮᱱᱟᱜ ᱛᱟᱞᱮᱭᱟ ᱡᱮ ᱠᱚᱲᱟ ᱦᱚᱯᱚᱱ ᱫᱚ ᱵᱟᱠᱚ ᱮᱱᱮᱡ ᱫᱟᱲᱮᱭᱟᱜᱼᱟ ᱥᱩᱫᱷᱩ ᱨᱩ ᱠᱚ ᱫᱟᱲᱮᱭᱟᱜᱼᱟ ᱟᱫᱚ ᱚᱱᱮ ᱚᱱᱠᱟ ᱩᱱᱠᱩ ᱫᱚ ᱨᱩ ᱫᱚ ᱵᱟᱠᱚ ᱨᱩ ᱞᱟᱹᱜᱤᱫᱚᱜᱼᱟ ᱠᱷᱟᱹᱞᱤ ᱠᱚ ᱮᱱᱮᱡ ᱞᱟᱹᱜᱤᱫᱚᱜᱼᱟ ᱟᱫᱚ ᱚᱱᱟ ᱠᱷᱟᱹᱛᱤᱨ ᱜᱮ ᱟᱫᱚ ᱚᱱᱠᱟ ᱱᱤᱭᱚᱢ ᱢᱮᱱᱟᱜᱼᱟ ᱟᱨᱠᱤ ᱚᱸᱰᱮ ᱟᱯᱮᱜᱮ ᱫᱟ ᱛᱟᱦᱚᱞᱮ ᱚᱠᱟᱮ ᱞᱮᱠᱟ?
ᱦᱮᱸ ᱟᱞᱮ ᱵᱟᱦᱟ ᱢᱳᱲᱮ ᱨᱮᱫᱚ ᱥᱮᱨᱚᱠᱚᱢ ᱱᱤᱭᱚᱢ ᱫᱚ ᱵᱟᱹᱱᱩᱜ-ᱟ ᱢᱟᱱᱮ ᱨᱩ ᱫᱚᱠᱚ ᱨᱩᱭ ᱜᱮᱭᱟ ᱮᱱᱮᱡ ᱦᱚᱸᱠᱚ ᱮᱱᱮᱡ ᱜᱮᱭᱟ ᱡᱮ ᱮᱱᱮᱡ ᱠᱚᱲᱟ ᱜᱤᱫᱽᱨᱟᱹ ᱫᱚ ᱮᱱᱮᱡ ᱵᱟᱝ ᱠᱚ ᱧᱟᱢᱚᱜ-ᱟ, ᱚᱱᱠᱟ ᱫᱚ ᱵᱟᱝ ᱢᱟᱱᱮ ᱡᱮᱦᱮᱛᱩ ᱟᱞᱮᱭᱟᱜ ᱟᱹᱛᱩ ᱢᱳᱴᱟᱢᱩᱴᱤ ᱢᱟᱨᱟᱝ ᱜᱮᱭᱟ ᱛᱟᱦᱞᱮ ᱩᱱ ᱦᱚᱲ ᱫᱚ ᱨᱩ ᱛᱮᱦᱚᱸ ᱥᱮᱨᱚᱠᱚᱢ ᱡᱚᱱᱛᱨ ᱞᱟᱜᱟᱜ ᱟ ᱛᱚ ᱴᱟᱢᱟᱠ ᱛᱩᱢᱫᱟᱜ ᱠᱷᱟᱱ ᱛᱤᱱᱟᱹᱜ ᱵᱮᱥᱤᱢ ᱫᱚᱦᱚᱭᱟ ᱩᱱᱟᱹᱜ ᱵᱮᱥᱤ ᱦᱚᱲ ᱠᱚ ᱞᱟᱜᱟᱜᱼᱟ ᱛᱟᱦᱚᱞᱮ ᱚᱱᱟ ᱠᱚ ᱯᱩᱨᱚᱱ ᱠᱟᱛᱮ ᱡᱟᱦᱟᱸᱭ ᱵᱟᱹᱲᱛᱤ ᱠᱚ ᱛᱟᱦᱮᱱ ᱜᱮᱭᱟ ᱛᱟᱦᱚᱞᱮ ᱩᱱᱠᱩ ᱟᱞᱟᱫᱟ ᱠᱚ ᱮᱱᱮᱡ ᱜᱮᱭᱟ ᱠᱚᱲᱟ ᱜᱤᱫᱽᱨᱟᱹᱣᱟᱜ ᱢᱤᱫᱴᱟᱝ ᱢᱟᱱᱮ ᱵᱟᱦᱟ ᱢᱟᱜ ᱢᱚᱬᱮ ᱫᱚᱱ ᱛᱟᱦᱮᱱ ᱜᱮᱭᱟ ᱠᱚ ᱟᱞᱟᱫᱟ ᱵᱷᱟ ᱠᱚ ᱫᱚᱱ ᱜᱮᱭᱟ ᱢᱮ ᱴᱨᱟᱰᱤᱥᱚᱱᱟᱞ ᱜᱮ
ᱦᱮᱸ ᱦᱮᱸ ᱦᱮᱸ ᱟᱞᱮ ᱥᱮᱫ ᱫᱚ ᱫᱟ ᱚᱱᱮ ᱚᱱᱠᱟ ᱫᱚᱱ ᱫᱚ ᱵᱟᱠᱚ ᱠᱚ ᱫᱚᱱ ᱞᱟᱹᱜᱤᱫᱚᱜ ᱟᱠᱚ ᱠᱚ ᱡᱟᱦᱟᱸᱭ ᱫᱚ ᱢᱟᱱᱮ ᱡᱟᱦᱟᱱᱟᱜ ᱟᱞᱮ ᱫᱚ ᱢᱟᱱᱮ ᱚᱱᱮ ᱫᱤᱥᱚᱢ ᱢᱟᱜ ᱢᱚᱬᱮ ᱨᱮᱱᱟᱜ ᱠᱟᱛᱷᱟ ᱜᱤᱧ ᱞᱟᱹᱭᱫᱟ ᱟᱫᱚ ᱫᱤᱥᱚᱢ ᱢᱟᱜ ᱢᱚᱬᱮ ᱨᱮᱦᱚᱸ ᱫᱚᱱ ᱠᱚ ᱦᱤᱡᱩᱜᱼᱟ ᱥᱮ ᱟᱨᱢᱮ ᱟᱛᱳ ᱠᱷᱚᱱᱟᱜ ᱫᱚ ᱚᱠᱚ ᱦᱚᱸ ᱵᱟᱠᱚ ᱩᱰᱳᱠ ᱞᱟᱹᱜᱤᱫ ᱟᱫᱚ ᱟᱫᱚ ᱱᱚᱜᱚᱭ ᱱᱚᱝᱠᱟᱱᱟᱜ ᱡᱟᱦᱟᱸᱭ ᱨᱟ. ᱥᱤ ᱟᱛᱳ ᱠᱷᱚᱱ ᱚᱱᱮ ᱵᱷᱟᱲᱟ ᱠᱟᱛᱮ ᱵᱟᱠᱚ ᱟᱹᱜᱩ ᱠᱚᱣᱟ ᱚᱱᱠᱟ ᱜᱮ ᱮᱱᱮᱡ ᱥᱮᱨᱮᱧ ᱞᱟᱹᱜᱤᱫ ᱦᱚᱸ ᱜᱚᱜᱚ ᱛᱟᱠᱚ ᱦᱚᱯᱚᱱ ᱟᱹᱭᱳ ᱛᱟᱠᱚ ᱚᱱᱠᱟᱱ ᱦᱚᱲ ᱠᱚᱠᱚ ᱟᱹᱜᱩ ᱠᱚᱣᱟ ᱠᱚ ᱟᱨ ᱚᱱᱮ ᱫᱚᱱ ᱞᱟᱹᱜᱤᱫ ᱛᱮᱦᱚᱸ ᱩᱱᱠᱩ ᱜᱮᱠᱚ ᱟᱹᱜᱩ ᱠᱚᱣᱟ ᱠᱚ ᱵᱟᱵᱟ ᱛᱟᱠᱚ ᱠᱟᱠᱩ ᱛᱟᱠᱚ ᱟᱫᱚ ᱚᱱ ᱱᱤᱡᱚ ᱠᱷᱚᱱ ᱫᱚ ᱟᱠᱚ ᱦᱚᱸ ᱵᱟᱠᱚ ᱥᱩᱨ ᱞᱟᱹᱜᱤᱫᱚᱜ ᱟᱠ ᱠᱚ ᱞᱮᱭᱟ ᱵᱟᱝ ᱵᱟᱞᱮ ᱨᱩ ᱫᱟᱲᱮᱭᱟᱜᱼᱟ ᱥᱮ ᱪᱮᱫ ᱵᱟᱹᱧ ᱵᱟᱲᱟᱭᱟ ᱥᱮ ᱪᱮᱫᱫᱚ ᱵᱟᱹᱧ ᱵᱟᱲᱟᱭᱟ ᱚᱱᱟ ᱫᱚ ᱞᱟᱹᱭ ᱫᱚ ᱵᱟᱝ ᱦᱩᱭᱩᱜᱼᱟ ᱟᱢᱫᱚ ᱥᱮᱬᱟ ᱦᱩᱭᱩᱜ ᱛᱟᱢᱟ ᱥᱮ ᱡᱮᱦᱮᱛᱩ ᱟᱵᱚᱣᱟᱜ ᱱᱚᱣᱟ ᱫᱚ ᱱᱤᱡᱮᱥᱥᱚ ᱱᱤᱡᱮᱥᱥᱚ ᱴᱨᱮᱰᱤᱥᱚᱱᱟᱞ ᱡᱤᱱᱤᱥ ᱠᱟᱱᱟ᱾
ᱦᱮᱸ
ᱡᱮ ᱵᱟᱹᱧ ᱫᱟᱲᱮᱭᱟᱜᱼᱟ ᱵᱟ. ᱧ ᱠᱚᱨᱟᱣ ᱫᱟᱲᱮᱭᱟᱜᱼᱟ ᱥᱮ ᱵᱟᱹᱧ ᱠᱚᱨᱟᱣᱟ ᱱᱚᱣᱟ ᱫᱚ ᱞᱟᱹᱭ ᱫᱚ ᱩᱪᱤᱛ ᱵᱟᱝ ᱠᱟᱱᱟ ᱟᱢ ᱫᱚ ᱥᱮᱬᱟ ᱦᱩᱭᱩᱜ ᱛᱟᱢᱟ᱾ ᱱᱚᱣᱟ ᱡᱤᱱᱤᱥᱴᱟᱜ ᱫᱚ ᱡᱟᱦᱟᱸ ᱥᱮᱬᱟ ᱨᱮᱱᱟᱜ ᱫᱚᱨᱠᱟᱨ ᱟᱠᱟᱫᱟ ᱚᱱᱟ ᱫᱚ ᱵᱟᱠᱚ ᱥᱮᱬᱟᱭᱮᱫᱟ ᱠᱤᱱᱛᱩ ᱚᱱᱟ ᱯᱨᱳᱜᱨᱟᱢ ᱠᱚᱨᱮ ᱮᱱᱮᱡ ᱥᱮᱨᱮᱧ ᱯᱟᱨᱩᱭᱟ. ᱧᱩ ᱱᱚᱣᱟ ᱠᱚᱫᱚ ᱚᱠᱚᱭ ᱠᱚᱠᱚ ᱥᱮᱬᱟ ᱟᱠᱜᱩ ᱠᱟᱱᱟ ᱠᱤ ᱡᱟᱱᱤ
ᱦᱮᱸ ᱢᱟᱱᱮ ᱚᱱᱛᱮ ᱫᱚ ᱞᱟᱹᱭ ᱵᱟᱝ ᱦᱩᱭᱩᱜᱼᱟ ᱡᱟᱦᱟᱸᱨᱮ ᱡᱩᱫᱤ ᱯᱨᱳᱜᱨᱟᱢ ᱠᱚ ᱦᱩᱭᱩᱜ ᱠᱟᱱᱟ ᱱᱟᱭᱤᱴ ᱯᱨᱳᱜᱨᱟᱢ ᱠᱚ ᱦᱩᱭᱩᱜ ᱠᱟᱱᱟ ᱚᱸᱰᱮ ᱫᱚ ᱞᱟᱦᱟ ᱨᱮᱜᱮ ᱧᱮᱞ ᱠᱚᱣᱟ ᱮᱢ ᱩᱱᱤᱤ ᱠᱚᱢ ᱵᱚᱭᱮᱥ ᱜᱤᱫᱽᱨᱟᱹ ᱠᱚᱜᱮ ᱵᱤᱥᱤᱢ ᱧᱟᱢ ᱠᱚᱣᱟ ᱚᱸᱰᱮ
ᱦᱮᱸ ᱦᱮᱸ ᱦᱮᱸ
ᱡᱟᱦᱟᱸᱭ ᱡᱩᱫᱤ ᱥᱮᱬᱟ ᱨᱮᱱᱟᱜ ᱤᱪᱪᱷᱟᱹ ᱛᱟᱦᱮᱱᱟ, ᱩᱱᱤ ᱡᱮ ᱞᱟᱹᱭᱟᱭ ᱡᱮ ᱱᱤᱭᱟᱹ ᱥᱮᱬᱟᱭ ᱦᱩᱭᱩᱜ ᱛᱟᱦᱚᱞᱮ ᱡᱟᱦᱟᱸᱟᱭ ᱵᱟᱲᱟᱭᱟ ᱩᱱᱤ ᱜᱮ ᱢᱮᱛᱟ ᱫᱮᱭᱟᱭ ᱟᱨ ᱡᱟᱦᱟᱸ ᱟᱨ ‌ᱦᱮᱸ ᱟᱨ ᱡᱟᱦᱟᱸ ᱟᱹᱛᱩ ᱠᱚᱨᱮ ᱱᱤᱭᱟᱹ ᱠᱚ ᱢᱟᱱᱮ ᱵᱟᱝᱠᱚ ᱠᱚᱨᱟᱣ ᱫᱟ ᱛᱚ ᱤᱧ ᱢᱚᱱᱮᱭᱟ ᱚᱱᱟ ᱟᱹᱛᱩ ᱟᱹᱛᱩ ᱠᱚᱨᱮ ᱡᱟᱦᱟᱸᱭ ᱠᱚ ᱵᱟᱲᱟᱭᱟ ᱱᱤᱭᱟᱹ ᱠᱚ ᱛᱟᱦᱚᱞᱮ ᱩᱱᱠᱩ ᱡᱟᱦᱟᱸᱭ ᱠᱟᱹᱴᱤᱡ ᱜᱩᱱᱤ ᱜᱩᱨᱤᱩ ᱠᱚ ᱢᱮᱱᱟᱜ ᱠᱚᱣᱟ ᱩᱱᱠᱩ ᱠᱟᱹᱴᱤᱡ ᱥᱳᱩᱨ ᱦᱤᱡᱩᱜ ᱦᱩᱭᱩᱜ ᱛᱟᱠᱚᱣᱟ᱾ ᱡᱮ ᱱᱤᱭᱟᱹ ᱟᱵᱚᱣᱟᱜ ᱵᱟᱧᱪᱟᱣ ᱫᱚᱦᱚ ᱞᱟᱹᱜᱤᱫ ᱫᱚ ᱱᱤᱭᱟᱹ ᱫᱚ ᱥᱮᱬᱟ ᱫᱚ ᱞᱟᱹᱠᱛᱤ ᱠᱟᱱᱟ᱾ ᱢᱟᱱᱮ ᱡᱟᱦᱟᱸᱭ ᱠᱚ ᱦᱟᱨᱟ ᱵᱩᱨᱩᱜ ᱠᱟᱱᱟ ᱩᱱᱠᱩ ᱡᱚᱫᱤ ᱵᱟᱝᱠᱚ ᱥᱮᱲᱟᱭᱟ ᱛᱟᱦᱞᱮ ᱯᱚᱨᱚᱵᱚᱨᱛᱤ ᱠᱟᱞ ᱥᱚᱢᱟᱡᱽ ᱠᱷᱚᱱᱜ ᱜᱮ ᱟᱫ ᱪᱟᱵᱟᱜᱼᱟ᱾
ᱦᱮᱸ ᱟᱹᱰᱤ ᱡᱟᱭᱜᱟ ᱨᱮᱜᱮ ᱫᱚ ᱟᱫᱚ ᱱᱚᱭ ᱱᱚᱝᱠᱟ ᱟᱫᱽ ᱪᱟᱵᱟ ᱠᱟᱱ ᱜᱮ ᱮᱭᱟ ᱠᱤᱪᱷᱩᱴᱟ ᱡᱟ ᱴᱩᱠᱩ ᱥᱟᱨᱮᱡ ᱟᱠᱟᱱᱟ ᱚᱱᱟ ᱦᱚᱸ ᱡᱩᱫᱤ ᱟᱨ ᱵᱟᱵᱚᱱ ᱥᱟᱵ ᱫᱚᱦᱚ ᱫᱟᱲᱮᱭᱟᱜᱼᱟ, ᱛᱟᱦᱚᱞᱮ ᱫᱚ ᱢᱟᱱᱮ ᱢᱤᱫᱴᱮᱱ ᱥᱚᱢᱚᱭ ᱦᱤᱡᱩᱜ ᱟᱥᱮ ᱱᱚᱣᱟ ᱡᱤᱱᱤᱥ ᱫᱚ ᱢᱟᱱᱮ ᱪᱮᱫ ᱠᱟᱱᱟ ᱴᱟᱢᱟᱠ ᱪᱮᱫ ᱠᱟᱱᱟ ᱛᱩᱢᱫᱟᱜ ᱚᱱᱟ ᱡᱤᱱᱤᱥ ᱴᱟᱜ ᱠᱚ ᱦᱤᱲᱤᱧᱜᱚᱜ ᱠᱟᱜᱼᱟ ᱠᱚ᱾
ᱦᱮᱸ ᱢᱤᱫᱴᱟᱝ ᱡᱟᱭᱜᱟ ᱨᱮᱧ ᱧᱮᱞ ᱠᱮᱫᱟ, ᱢᱟᱱᱮ ᱥᱮᱨᱚᱠᱚᱢ ᱫᱚ ᱡᱚᱜ ᱢᱟᱱᱮ ᱡᱳᱜᱟᱡᱳᱜᱽ ᱵᱟᱝ ᱛᱟᱦᱮᱸ ᱠᱟᱱᱟ᱾ ᱛᱚ ᱤᱧ ᱠᱚᱭᱚᱜ ᱢᱟᱱᱮ ᱞᱟᱦᱟ ᱵᱚᱪᱷᱚᱨ ᱜᱤᱧ ᱧᱮᱞ ᱠᱮᱫᱟ ᱢᱤᱫᱴᱟᱝ ᱤᱭᱩᱱᱤᱵᱷᱟᱨᱥᱤᱴᱤ ᱨᱮ ᱛᱚ ᱚᱸᱰᱮ ᱟᱵᱚ ᱥᱟᱱᱛᱟᱞᱤ ᱛᱮ ᱴᱨᱟᱰᱤᱥᱚᱱᱟᱞ ᱰᱮᱱᱥ ᱮ ᱢᱤᱭᱣᱡᱤᱠ ᱵᱟᱞᱟ ᱰᱤᱯᱞᱳᱢᱟ ᱠᱳᱨᱥ ᱮᱵᱚᱝ ᱯᱤᱡᱤ ᱠᱳᱥ ᱪᱟᱹᱞᱩ ᱟᱠᱟᱱᱟ ᱛᱚ ᱚᱱᱠᱟ ᱜᱮ ᱡᱩᱫᱤ ᱯᱨᱚᱛᱤᱴᱤ ᱤᱭᱩᱱᱤᱵᱷᱟᱨᱥᱤᱴᱤ ᱨᱮ ᱪᱟᱹᱞᱩ ᱠᱚᱜᱼᱟ ᱥᱩᱫᱩ ᱤᱭᱩᱱᱤᱵᱷᱟᱨᱥᱤᱴᱤ ᱫᱚ ᱵᱟᱝ ᱡᱩᱫᱤ ᱠᱚᱞᱮᱡᱽ ᱨᱮᱦᱚᱸ ᱱᱤᱭᱟᱹ ᱛᱟᱦᱮᱸ ᱠᱚᱜᱼᱟ, ᱱᱤᱭᱟᱹ ᱨᱮᱱᱟᱜ ᱠᱳᱨᱥ ᱟᱨ ᱛᱟᱪᱷᱟᱲᱟ ᱡᱩᱫᱤ ᱥᱠᱩᱞ ᱠᱷᱚᱱ ᱦᱚᱸ ᱛᱟᱦᱮᱸ ᱠᱚᱜᱼᱟ, ᱛᱟᱦᱚᱞᱮ ᱟᱹᱰᱤ ᱜᱮ ᱱᱟᱯᱟᱭ ᱠᱚᱜᱼᱟ ᱛᱟᱦᱚᱞᱮ ᱡᱚᱛᱚ ᱠᱚ ᱥᱮᱬᱟ ᱫᱟᱲᱮ ᱠᱮᱭᱟ ᱡᱟᱦᱟᱸᱭ ᱤᱥᱠᱩᱞ ᱠᱚ ᱪᱟᱞᱟᱜ ᱠᱟᱱᱟ᱾
ᱦᱩᱸ ᱦᱩᱸ ᱦᱩᱸ ᱤᱧᱦᱚ ᱫᱟ ᱟᱸᱡᱚᱢ ᱫᱚᱧ ᱟᱸᱡᱚᱢ ᱟᱠᱟᱫ ᱜᱮ ᱤᱭᱩᱱᱤᱵᱷᱟᱨᱥᱤᱴᱤ ᱨᱮᱦᱚᱸ ᱢᱤᱭᱩᱡᱤᱠ ᱠᱮᱞᱟᱥ ᱠᱚ ᱢᱟᱱᱮ ᱰᱤᱯᱞᱳᱢᱟ ᱠᱚ ᱛᱟᱦᱮᱱ ᱜᱮᱭᱟ ᱛᱚ ᱵᱷᱟᱹᱜᱤ ᱜᱮ ᱱᱚᱣᱟ ᱵᱤᱥᱚᱭ ᱫᱚ᱾ ᱡᱮ ᱱᱚᱝᱠᱟ ᱠᱚ ᱫᱚᱦᱚ ᱟᱠᱟᱫᱟ ᱥᱮ ᱪᱮᱫᱮᱠᱟ ᱮᱱᱮᱡ ᱥᱮᱨᱮᱧ ᱛᱚ ᱱᱚᱶᱟ ᱦᱚᱸ ᱵᱮᱥ ᱵᱷᱟᱹᱜᱤ ᱜᱮ᱾
ᱦᱮᱸ ᱟᱵᱚ ᱡᱟᱦᱟᱸ ᱴᱨᱟᱰᱤᱥᱚᱱᱟᱞ ᱛᱟᱦᱚᱞᱮ ᱚᱸᱰᱮ ᱟᱹᱰᱤ ᱜᱮᱠᱚ ᱥᱮᱬᱟᱭᱮᱫᱟ ᱚᱱᱟ ᱡᱩᱫᱤ ᱢᱟᱱᱮ ᱤᱥᱠᱩᱞ ᱠᱷᱚᱱ ᱦᱚᱸ ᱪᱟᱹᱞᱩ ᱠᱚ ᱫᱟᱲᱮᱭᱟᱜᱼᱟ ᱛᱟᱦᱞᱮ ᱚᱱᱟ ᱟᱹᱰᱤ ᱜᱮ ᱵᱷᱟᱜᱭᱟ ᱛᱟᱦᱞᱮ ᱤᱥᱠᱩᱞ ᱠᱚ ᱡᱟᱦᱟᱸᱭ ᱠᱚ ᱪᱟᱞᱟᱜ ᱠᱟᱱᱟ᱾
ᱦᱮᱸ ᱡᱮᱦᱮᱛᱩ ᱱᱚᱣᱟ ᱫᱚ ᱠᱚᱞᱮᱡᱽ ᱤᱭᱩᱱᱤᱵᱷᱟᱨᱥᱤᱴᱤ ᱠᱷᱚᱱᱟᱜ ᱥᱩᱨᱩᱜ ᱠᱟᱱᱟ ᱟᱨᱚ ᱡᱩᱫᱤ ᱤᱥᱠᱩᱞ ᱞᱮᱵᱮᱞ ᱠᱷᱚᱱᱟᱜ ᱥᱩᱨᱩ ᱠᱚᱜᱼᱟ ᱛᱚ ᱟᱹᱰᱤ ᱜᱮ ᱟᱨᱚ ᱵᱮᱥ ᱠᱚᱜᱼᱟ᱾
ᱢᱟᱱᱮ ᱠᱚᱢ ᱵᱚᱭᱚᱥ ᱠᱷᱚᱱ ᱜᱮᱮ ᱟᱹᱰᱤ ᱦᱚᱲ ᱠᱚ ᱥᱮᱬᱟ ᱫᱟᱲᱮ ᱠᱮᱭᱟ ᱱᱤᱭᱟᱹ
ᱦᱩᱸ ᱦᱩᱸ ᱦᱩᱸ ᱟᱫᱚ ᱚᱱᱮ ᱚᱱᱠᱟ ᱜᱮ ᱫᱟ ᱟᱫᱚ ᱱᱮᱛᱟᱨ ᱥᱚᱢᱚᱭ ᱫᱚ ᱢᱟᱱᱮ ᱨᱩ ᱦᱚᱸ ᱠᱚᱢ ᱵᱚᱭᱮᱥᱤ ᱦᱚᱲ ᱠᱚᱦᱚᱸ ᱨᱩ ᱦᱚᱸ ᱵᱟᱠᱚ ᱫᱟᱲᱮᱭᱟᱜᱼᱟ ᱟᱨ ᱠᱩᱲᱤ ᱜᱤᱫᱽᱨᱟᱹ ᱠᱚ ᱡᱟᱦᱟᱸᱭ ᱠᱚ ᱢᱮᱱᱟᱜ ᱠᱚᱣᱟ ᱥᱮᱨᱮᱧ ᱦᱚᱸ ᱵᱟᱠᱚ ᱫᱟᱲᱮᱭᱟᱜᱼᱟ ᱩᱱᱟᱹᱜ ᱵᱷᱟᱜᱤ
ᱢᱟᱱᱮ ᱪᱟᱞᱟᱮᱱ ᱥᱮᱱᱢᱟ ᱟᱞᱮ ᱱᱚᱰᱮ ᱜᱮ ᱢᱤᱫᱴᱟᱱ ᱵᱟᱯᱞᱟ ᱚᱲᱟᱜ ᱦᱩᱭᱱᱟ ᱛᱟᱦᱚᱞᱮ ᱱᱟᱢᱟᱞ ᱥᱮᱫ ᱠᱷᱚᱱ ᱠᱚ ᱦᱮᱡ ᱞᱮᱱᱟ ᱩᱱᱠᱩ ᱢᱟᱱᱮ ᱵᱟᱹᱨᱭᱟᱹᱛ ᱠᱚ ᱦᱮᱡ ᱞᱮᱱᱟ ᱱᱚᱸᱰᱮ ᱛᱟᱦᱚᱞᱮ ᱥᱤᱸᱫᱩᱨ ᱫᱟᱱ ᱯᱚᱨᱮ ᱪᱷᱟᱢᱰᱟ ᱞᱟᱛᱟᱨ ᱨᱮ ᱵᱟᱹᱨᱭᱟᱹᱛ ᱠᱚᱫᱚ ᱠᱚ ᱮᱱᱮᱡ ᱜᱮᱭᱟᱞᱮ ᱟᱞᱮᱥᱮᱫ ᱱᱚᱛᱮ ᱱᱤᱭᱚᱢ ᱢᱮᱱᱟᱜ ᱜᱮᱭᱟ᱾
ᱦᱮᱸ ᱦᱮᱸ ᱦᱮᱸ
ᱛᱟᱦᱚᱞᱮ ᱴᱟᱢᱟᱠ ᱛᱩᱢᱫᱟᱜ ᱟᱛᱮ ᱠᱚ ᱮᱱᱮᱡ ᱜᱮᱭᱟ ᱠᱤᱱᱛᱩ ᱩᱱᱠᱩ ᱡᱟᱦᱟᱸᱭ ᱦᱚᱲ ᱠᱚ ᱦᱮᱡ ᱞᱮᱱᱟ, ᱛᱚ ᱩᱱᱠᱩ ᱢᱮᱱ ᱦᱩᱭᱱᱟ ᱡᱮ ᱱᱚᱸᱰᱮ ᱛᱟᱦᱞᱮ ᱯᱮ ᱟᱠᱷᱲᱟ ᱜᱟᱱ ᱮᱱᱮᱡ ᱛᱟᱹᱵᱩᱱ ᱯᱮ ᱩᱱᱠᱩ ᱠᱚ ᱞᱟᱹᱭ ᱠᱮᱫᱟ ᱡᱮ ᱟᱞᱮ ᱥᱮᱫ ᱫᱚ ᱱᱤᱭᱟᱹ ᱫᱚ ᱪᱚᱞ ᱵᱟᱹᱱᱩᱜᱼᱟ ᱟᱨ ᱟᱞᱮ ᱫᱚ ᱠᱤᱱᱛᱩ ᱵᱟᱲᱟᱭ ᱵᱟᱹᱱᱩᱜ ᱛᱟᱞᱮᱭᱟ᱾
ᱢᱟ ᱦᱮᱸ
ᱛᱟᱦᱚᱞᱮ ᱟᱞᱮᱨᱮ ᱦᱚᱸ ᱠᱤᱪᱷᱩ ᱠᱚ ᱨᱟᱹᱜᱤᱭᱮᱱᱟ ᱡᱮ ᱟᱵᱚ ᱵᱟᱯᱞᱟ ᱠᱚᱨᱮ ᱫᱚ ᱱᱤᱭᱟᱹ ᱫᱚ ᱡᱟᱦᱟᱸ ᱱᱤᱭᱚᱢ ᱢᱮᱱᱟᱜᱼᱟ ᱚᱱᱟ ᱠᱤᱱᱛᱩ ᱢᱟᱱᱟᱣ ᱫᱚᱨᱠᱟᱨ ᱠᱟᱱᱟ ᱟᱨ ᱟᱢ ᱵᱟᱢ ᱵᱟᱲᱟᱭᱟ ᱚᱱᱟ ᱫᱚ ᱪᱮᱫ ᱛᱟᱦᱚᱞᱮ ᱚᱱᱟ ᱢᱮᱱ ᱫᱚᱨᱠᱟᱨ ᱡᱮ ᱟᱞᱮ ᱠᱟᱹᱴᱤᱡ ᱥᱮᱬᱟ ᱟᱞᱮᱯᱮ ᱟᱮ ᱠᱤᱪᱷᱩ ᱛᱟᱦᱮᱱ ᱯᱮ ᱫᱤᱭᱮ ᱩᱱᱠᱩ ᱚᱱᱟ ᱵᱟᱝ ᱠᱟᱛᱮ। ᱦᱟᱱᱛᱮ ᱱᱟᱛᱮ ᱡᱮ ᱡᱟᱨ ᱠᱚ ᱪᱟᱞᱟᱣ ᱮᱱᱟ᱾ ᱫᱤᱭᱮ ᱟᱞᱮ ᱡᱚᱠᱷᱚᱱ ᱦᱟᱸᱰᱮ ᱞᱮ ᱪᱟᱞᱟᱣ ᱞᱮᱱᱟ ᱡᱮᱦᱮᱛᱩ ᱢᱟᱱᱮ ᱚᱸᱰᱮ ᱚᱱᱟ ᱴᱟᱢᱟᱠ ᱛᱩᱢᱫᱟᱜ ᱥᱮᱨᱚᱠᱚᱢ ᱜᱮ ᱵᱟᱹᱱᱩᱜᱼᱟ ᱢᱟᱱᱮ ᱚᱸᱰᱮ ᱧᱮᱞᱚᱜ ᱠᱟᱱᱟ ᱢᱤᱫᱴᱟᱝ ᱰᱤᱡᱮ ᱢᱟᱭᱤᱠ ᱵᱷᱟᱭᱤᱠ ᱥᱮᱴ ᱠᱟᱫᱟ ᱥᱮᱨᱚᱠᱚᱢ ᱠᱟᱞᱟᱨ ᱞᱟᱭᱤᱴ ᱠᱚ ᱮᱢ ᱠᱟᱫᱟ ᱛᱟᱦᱞᱮ ᱚᱸᱰᱮ ᱥᱮᱨᱮᱧ ᱞᱟᱜᱟ ᱠᱟᱛᱮ ᱡᱚᱛᱚ ᱠᱚ ᱮᱱᱮᱡ ᱠᱟᱱᱟ᱾
ᱦᱮᱸ ᱦᱮᱸ ᱛᱚ ᱫᱟᱜ ᱤᱧ ᱦᱚᱸ ᱱᱚᱝᱠᱟ ᱢᱤᱫᱴᱮᱱ ᱫᱚᱩᱧ ᱧᱮᱞ ᱟᱠᱟᱫ ᱜᱮᱭᱟ ᱢᱟᱱᱮ ᱟᱞᱮᱥᱮᱫ ᱨᱮᱦᱚᱸ ᱱᱚᱝᱠᱟ ᱢᱤᱫᱴᱟᱝ ᱵᱟᱯᱞᱟ ᱦᱩᱭ ᱟᱱᱮ ᱟᱞᱮ ᱴᱷᱮᱱ ᱦᱚᱸ ᱱᱚᱝᱠᱟ ᱜᱮ ᱵᱟᱹᱨᱭᱟᱹᱛ ᱠᱚᱠᱚ ᱦᱮᱡ ᱞᱮᱱᱟ ᱠᱚ ᱵᱟᱨᱮᱛᱚᱜ ᱟᱨ ᱛᱟᱦᱞᱮ ᱩᱱᱠᱩ ᱦᱚᱸ ᱚᱱᱠᱟᱜ ᱜᱮ ᱡᱮ ᱟᱵᱚᱣᱟᱜ ᱢᱤᱫᱴᱟᱝ ᱢᱮᱱᱟᱜᱼᱟ᱾ ᱥᱮ ᱴᱨᱟᱰᱤᱥᱚᱱᱟᱞ ᱡᱮ ᱡᱚᱠᱷᱚᱱ ᱵᱟᱯᱞᱟᱢ ᱪᱟᱞᱟᱜᱼᱟ ᱴᱟᱢᱟᱠ ᱛᱩᱢᱫᱟᱜ ᱫᱚᱢ ᱤᱫᱤᱭᱜᱤᱭᱟ ᱤᱫᱤᱭᱜᱤᱭᱟ ᱠᱚ ᱥᱮ ᱟᱯᱮᱥᱮᱫ ᱫᱚ
ᱦᱮᱸ ᱤᱫᱤᱜᱮᱭᱟ ᱠᱚ ᱛᱚ।
ᱦᱩᱸ ᱛᱚ ᱚᱱᱠᱟ ᱜᱮ ᱧᱮᱞ ᱦᱩᱭ ᱟᱠᱟᱱᱟ, ᱠᱤᱱᱛᱩ ᱧᱮᱞ ᱠᱮᱫᱟᱹᱧ ᱩᱱᱠᱩ ᱫᱚ ᱠᱤᱱᱛᱩ ᱴᱟᱢᱟᱠ ᱛᱩᱢᱫᱟᱜ ᱫᱚ ᱵᱟᱠᱚ ᱟᱹᱜᱩ ᱜᱚᱫᱟ ᱵᱟᱝᱪᱚ ᱩᱱᱠᱩ ᱥᱮᱫ ᱫᱚ ᱵᱟᱹᱱᱩᱜ-ᱟ, ᱥᱮ ᱪᱮᱫ ᱞᱮᱠᱟ ᱵᱟᱹᱧ ᱵᱟᱲᱟᱭᱟ᱾ ᱟᱫᱚ ᱡᱟᱭᱦᱳᱠ ᱦᱟᱱᱮ ᱫᱤᱠᱩ ᱡᱟᱦᱟᱸ ᱞᱮᱠᱟ ᱠᱚ ᱵᱟᱯᱞᱟᱜ-ᱟ ᱡᱟᱦᱟᱸ ᱚᱱᱮ ᱵᱮᱝᱠ ᱯᱟᱭᱵᱟᱴᱤ ᱥᱮ ᱪᱮᱫ ᱠᱚ ᱞᱟᱹᱭ ᱫᱚ,
ᱦᱚᱸ ᱦᱚᱝ
ᱟᱫᱚᱜ ᱩᱱᱠᱩ ᱦᱚᱸ ᱠᱤᱸᱛᱩ ᱫᱟᱜ ᱚᱱᱠᱟ ᱠᱟᱛᱮᱜ ᱜᱮᱠᱚ ᱦᱮᱡ ᱞᱮᱱᱟ ᱥᱮ ᱚᱱᱟ ᱠᱚᱠᱚ ᱟᱹᱜᱩ ᱞᱮᱫᱟ ᱟᱫᱚ ᱚᱱᱟ ᱜᱮ ᱟᱞᱮ ᱞᱮ ᱢᱚᱱᱮᱭᱮ ᱞᱟᱹᱞᱤᱧᱮ ᱪᱮᱫᱟᱜ ᱱᱩᱠᱩ ᱫᱚ ᱱᱚᱝᱠᱟ ᱥᱮ ᱡᱟᱦᱟᱸ ᱞᱮᱠᱟ ᱛᱚ ᱟᱞᱮ ᱥᱮᱫ ᱥᱮ ᱚᱱᱟ ᱦᱸ ᱴᱟᱢᱟᱠ ᱛᱩᱢᱫᱟᱜ ᱢᱮᱱᱟᱜ-ᱟ ᱟᱨ ᱩᱱᱠᱩ ᱥᱮᱫ ᱫᱚ ᱚᱱᱠᱟ ᱵᱟᱹᱱᱩᱜ-ᱟ ᱟᱫᱚ ᱢᱟᱱᱮ ᱟᱹᱰᱤ ᱴᱟᱜ ᱜᱮ ᱡᱩᱫᱟᱹ ᱜᱮᱭᱟ ᱟᱨ ᱟᱹᱰᱤ ᱢᱤᱫᱴᱮᱱ ᱢᱟᱱᱮ ᱨᱟᱹᱥᱠᱟᱹ ᱜᱮ ᱩᱱᱟᱹᱜ ᱵᱟᱹᱱᱩᱜ-ᱟ ᱦᱚᱭᱛᱚ ᱟᱠᱚ ᱚᱱᱟ ᱛᱮᱠᱚ ᱨᱟᱹᱥᱠᱟᱹᱭᱮᱫᱟ ᱟᱨ ᱚᱱᱟ ᱵᱮᱱᱯᱟᱭ ᱯ‌ᱟᱴᱤ ᱛᱮᱜᱮ ᱩᱱᱠᱩ ᱫᱚ ᱟᱵᱚ ᱞᱮᱠᱟ ᱜᱮ ᱫᱚᱝ ᱦᱚᱸᱠᱚ ᱮᱱᱮᱡ ᱫᱟ ᱴᱷᱤᱠ ᱜᱮᱭᱟ ᱠᱤᱱᱛᱩ ᱢᱟᱱᱮ ᱟᱵᱚ ᱥᱮᱫ ᱫᱚ ᱚᱱᱟ ᱵᱟᱹᱱᱩᱜ-ᱟ ᱥᱮ ᱟᱫᱚ ᱢᱤᱫᱴᱟᱱ ᱟᱹᱰᱤ ᱟᱹᱰᱤ ᱡᱩᱫᱟᱹ ᱧᱚᱜ ᱧᱮᱞ ᱮᱱᱟ ᱟᱫᱚ ᱟᱠᱚ ᱥᱮᱫ ᱫᱚ ᱪᱮᱫ ᱞᱮᱠᱟ ᱱᱤᱭᱚᱢ ᱮᱫᱟ ᱚᱱᱟ ᱫᱚ ᱵᱟᱲᱟᱭ ᱵᱟᱹᱱᱩᱜᱼᱟ ᱟᱫᱚ ᱡᱟᱭᱦᱳᱠ ᱱᱚᱶᱟ ᱫᱚ ᱠᱤᱱᱛᱩ ᱤᱧ ᱫᱚ ᱵᱮᱥ ᱫᱚ ᱵᱟᱹᱧ ᱵᱩᱡᱷᱟᱹᱣ ᱟᱠᱟᱫᱟᱼᱟ
ᱟᱵᱚ ᱦᱚᱲᱭᱟᱜ ᱟᱹᱰᱤ ᱡᱟᱭᱜᱟ ᱨᱮ ᱧᱮᱞᱚᱜ ᱠᱟᱱᱟ ᱡᱟᱦᱟᱸ ᱫᱤᱠᱩᱣᱟᱜ ᱠᱚ ᱱᱤᱭᱚᱢ ᱠᱚ ᱢᱮᱱᱟᱜᱼᱟ ᱚᱱᱛᱮᱜᱮ ᱵᱮᱥᱤ ᱠᱚ ᱵᱚᱞᱚᱱ ᱠᱟᱱᱟ
ᱦᱩᱸ ᱦᱸ
ᱠᱷᱟᱹᱞᱤ ᱩᱱᱠᱩ ᱩᱱᱠᱩᱣᱟᱜ ᱡᱤᱱᱤᱥ ᱠᱚᱠᱚ ᱟᱯᱱᱟᱨ ᱮᱫᱟ ᱵᱤᱥᱤᱭᱟᱹ ᱢᱟᱱᱮ ᱯᱚᱛ ᱛᱤᱴᱚ ᱥᱚᱢᱟᱡᱽ ᱨᱮᱱᱟᱜ ᱱᱤᱡᱚᱥᱥᱚ ᱢᱤᱫᱴᱟᱝ ᱨᱤᱛᱤ ᱠᱚ ᱢᱮᱱᱟᱜ-ᱟ, ᱞᱟᱠᱪᱟᱨ ᱠᱚ ᱢᱮᱱᱟᱜ-ᱟ, ᱠᱤᱱᱛᱩ ᱚᱱᱟ ᱫᱚ ᱫᱚᱦᱚ ᱞᱟᱹᱠᱛᱤ ᱠᱟᱱᱟ᱾ ᱢᱟᱱᱮ ᱫᱤᱠᱩ ᱦᱚᱸ ᱩᱱᱠᱩᱣᱟᱜ ᱱᱤᱡᱥᱚ ᱠᱟᱞᱪᱟᱨ ᱠᱚ ᱢᱮᱱᱟᱜ ᱛᱟᱠᱚᱣᱟ ᱩᱱᱠᱩ ᱠᱤᱱᱛᱩ ᱟᱵᱚᱣᱟᱜ ᱛᱚ ᱵᱟᱝ ᱠᱚ ᱦᱟᱛᱟᱣᱟ ᱢᱟᱱᱮ ᱟᱵᱚᱣᱟᱜ ᱟᱵᱚᱣᱟᱜ ᱮᱱᱮᱡ ᱥᱮᱨᱮᱧ ᱵᱟᱝ ᱠᱚ ᱦᱟᱛᱟᱣᱟ᱾ ᱩᱞᱴᱟᱹ ᱟᱵᱚ ᱪᱤᱠᱟᱹᱭᱟᱵᱚᱱ ᱟᱹᱰᱤ ᱡᱟᱭᱜᱟ ᱨᱮ ᱧᱮᱞᱚᱜ ᱠᱟᱱᱟ, ᱦᱚᱭᱛᱚ ᱨᱟᱥᱛᱟ ᱠᱚᱨᱮ ᱵᱚᱱ ᱮᱱᱮᱡ ᱠᱟᱱᱟ, ᱠᱤᱸᱛᱩ ᱚᱱᱟ ᱫᱚ ᱩᱪᱤᱛ ᱫᱚ ᱵᱟᱝ ᱠᱟᱱᱟ, ᱱᱤᱭᱟᱹ ᱜᱮ ᱢᱤᱴᱟᱹᱜ ᱴᱨᱟᱰᱤᱥᱚᱱᱟᱞ ᱮᱱᱮᱡ ᱥᱮᱨᱮᱧ ᱟᱢ ᱡᱷᱚᱛᱚ ᱦᱚᱲ ᱥᱟᱢᱟᱝ ᱨᱮ ᱜᱚᱴᱟ ᱨᱟᱥᱛᱟᱢ ᱮᱱᱮᱡ ᱚᱪᱩᱨ ᱮᱫᱟ ᱚᱱᱟ ᱫᱚ ᱠᱤᱱᱛᱩ ᱛᱚ ᱵᱟᱝ ᱠᱟᱱᱟ ᱱᱤᱛᱚᱜ ᱢᱟᱱᱮ ᱢᱟᱱᱮ ᱚᱱᱟ ᱵᱷᱤᱠᱠᱟ ᱞᱮᱠᱟ ᱦᱩᱭᱩᱜ ᱠᱟᱱᱟ ᱱᱤᱭᱟᱹ ᱫᱚ ᱢᱤᱫᱴᱟᱝ ᱥᱚᱱᱢᱟᱱ ᱨᱮᱱᱟᱜ ᱢᱤᱫᱴᱟᱝ ᱡᱤᱱᱤᱥ ᱮᱢᱚᱱ ᱚᱱᱟ ᱥᱚᱱᱢᱟᱱ ᱜᱮ ᱵᱟᱝ ᱛᱟᱦᱮᱱ ᱠᱟᱱᱟ
ᱦᱮᱸ ᱛᱟᱯᱚᱨᱮ ᱱᱚᱜ-ᱚᱭ ᱱᱚᱝᱠᱟ ᱧᱮᱞ ᱦᱚᱸ ᱦᱩᱭ ᱠᱟᱱᱟ ᱢᱟᱱᱮ ᱟᱞᱮ ᱥᱮᱫ ᱡᱮ